ᱟᱨᱜᱮ ᱜᱚᱝ
ᱦᱩᱸ ᱜᱚᱢᱠᱮ ᱡᱚᱦᱟᱨ ᱜᱮ᱾
ᱥᱟᱹᱜᱩᱱ ᱥᱮᱛᱟᱜ᱾
ᱦᱩᱸ ᱦᱩᱸ ᱥᱟᱹᱜᱩᱱ ᱥᱮᱛᱟᱜ᱾
ᱪᱤᱜ ᱪᱤᱠᱟ. ᱵᱟᱲᱟᱭᱮᱜ-ᱟ?
ᱪᱮᱫ ᱟᱨᱵᱤᱱ ᱪᱤᱠᱟᱹᱭᱟ ᱱᱚᱜ-ᱚᱭ ᱥᱮᱛᱟᱜ ᱵᱮᱨᱮᱫ ᱵᱟᱲᱟ ᱦᱩᱭ ᱟᱠᱟᱱᱟ᱾ ᱨᱟᱪᱟ ᱠᱚᱠᱚ ᱡᱚᱜ ᱵᱟᱲᱟᱭᱮᱜ-ᱟ ᱚᱲᱟᱜ ᱦᱚᱲ᱾
ᱤᱧ ᱚᱣᱟᱞᱰ ᱠᱟᱯ ᱫᱚ ᱯᱷᱩᱴᱵᱚᱞ ᱚᱣᱟᱞᱰ ᱠᱟᱯ ᱫᱚᱵᱤᱱ ᱧᱮᱞ ᱵᱟᱲᱟᱭᱮᱜ-ᱟ ᱥᱮ ᱵᱟᱝ-ᱟ?
ᱳᱣᱟᱞᱰ ᱠᱟᱯ ᱱᱚᱜ-ᱚᱭ ᱪᱚᱞᱤᱧ ᱧᱮᱞ ᱠᱚᱜ ᱠᱮᱭᱟ ᱢᱤᱫᱴᱟᱝ ᱢᱮᱪ ᱦᱩᱭ ᱮᱱᱟ ᱱᱚᱨᱳᱚᱭᱮ ᱟᱨ ᱤᱝᱞᱮᱱᱰ ᱟᱜ ᱦᱟᱸᱜ᱾
ᱟᱫᱚ ᱦᱟᱸᱜ ᱚᱠᱚᱭ ᱠᱚ ᱫᱟᱲᱮ ᱜᱚᱫ ᱱᱟ?
ᱤᱝᱞᱮᱱᱰ ᱠᱚ ᱫᱟᱲᱮᱭᱟᱱᱟ᱾
ᱟ ᱦᱳᱭ ᱵᱷᱟᱜᱤ ᱜᱮᱭᱟ ᱡᱟ ᱦᱳ᱾ ᱵᱷᱟᱜᱤ ᱜᱮ ᱡᱚᱢᱠᱟᱜ ᱠᱟᱱᱟ ᱱᱮᱛᱟᱨ ᱫᱚ ᱠᱷᱮᱞ ᱫᱚ᱾
ᱦᱩᱸ ᱵᱟᱠᱚ ᱠᱷᱮᱞ ᱫᱟᱲᱮ-ᱟᱜ ᱠᱟᱱᱟ ᱱᱚᱨᱚᱭᱮᱞ ᱫᱚ᱾
ᱦᱳᱭ ᱦᱳᱭ᱾ ᱟᱵᱤᱱᱤᱜ ᱯᱷᱤᱵᱟᱨᱤᱴ ᱯᱤᱞᱭᱟᱨ ᱫᱚ ᱚᱠᱚᱭ ᱠᱟᱱᱟ?
ᱯᱷᱮᱵᱟᱨᱮᱴ ᱯᱞᱤᱭᱟᱨ ᱫᱚ ᱦᱩᱭᱩᱜ ᱠᱟᱱᱟᱭ ᱦᱚᱞᱮᱱᱰ᱾
ᱚ᱾
ᱟᱹᱵᱤᱱᱤᱡ ᱫᱚ?
ᱟᱞᱤᱭᱤᱡ ᱫᱚ ᱮᱢ ᱵᱟᱯᱮ᱾
ᱚ᱾
ᱯᱷᱨᱟᱱᱥ ᱦᱟᱸᱜ ᱠᱚ ᱫᱟᱲᱮᱭ ᱠᱟᱱᱟ ᱩᱱᱠᱩ ᱢᱟ ᱥᱤᱢᱤ ᱠᱚ ᱪᱟᱞᱟᱣ ᱟᱠᱟᱱᱟ᱾
ᱟᱹᱵᱤᱱ ᱢᱟ ᱪᱮᱛᱟ ᱟᱹᱵᱤᱱ ᱢᱟ ᱪᱮᱛᱟ ᱵᱤᱱ ᱞᱟᱹᱭᱮᱫ ᱛᱟᱦᱮᱱ ᱫᱚ ᱟᱹᱵᱤᱱᱤᱡ ᱯᱷᱤᱵᱟᱨᱮᱴ ᱯᱞᱮᱭᱟᱨ ᱢᱟ ᱦᱮᱨᱤᱠᱤᱱ ᱪᱮᱛᱟ?
ᱦᱮᱨᱤᱠᱮᱱ ᱦᱳᱭ ᱩᱱᱤ ᱦᱚᱞᱤᱧ ᱠᱩᱥᱤᱭᱟᱭ ᱜᱮᱭᱟ ᱠᱟᱹᱡ ᱠᱟᱹᱡ ᱫᱚ᱾ ᱟᱫᱚ ᱵᱚᱭᱚᱥ ᱤᱫᱤᱭᱮᱱᱟᱭ ᱛᱚ ᱱᱮᱛᱟᱨ ᱫᱚ ᱚᱱᱠᱟ ᱵᱟᱭ ᱠᱷᱮᱞ ᱫᱟᱲᱮᱭᱟᱜ ᱠᱟᱱᱟᱭ ᱟᱫᱚ᱾
ᱚᱱᱟ ᱛᱮ ᱟᱫᱚ ᱱᱤᱛᱚᱜ ᱫᱚ ᱦᱟᱸᱜ ᱯᱷᱮᱵᱟᱨᱮᱴ ᱯᱤᱞᱤᱭᱟᱨ ᱛᱟᱵᱤᱱ ᱫᱚ ᱵᱟᱝ?
ᱦᱳᱭ ᱦᱳᱭ᱾ ᱯᱩᱭᱞᱩ ᱠᱷᱚᱱ ᱫᱚ ᱠᱷᱮᱞ ᱵᱤᱱ ᱧᱮᱞ ᱵᱟᱲᱟ ᱞᱮᱫᱼᱟ ᱥᱮ ᱵᱟᱝ-ᱟ?
ᱯᱳᱭᱞᱩ ᱠᱷᱚᱱᱟᱜ ᱞᱤᱧ ᱧᱮᱞ ᱵᱟᱲᱟᱭᱮᱫ ᱛᱟᱦᱮᱸᱫ ᱧᱮᱞ ᱫᱚ ᱟᱫᱚ ᱚᱱᱠᱟ ᱫᱚ ᱦᱟᱸᱜ ᱵᱟᱝ ᱱᱤᱛᱚᱜ ᱢᱩᱪᱟᱹᱫ ᱢᱩᱪᱟᱹᱫ ᱡᱟᱦᱟᱸ ᱞᱮᱠᱟᱞᱤᱧ ᱧᱮᱞᱮᱫᱼᱟ ᱯᱩᱭᱞᱩ ᱫᱚ ᱚᱱᱠᱟ ᱵᱟᱝ ᱧᱮᱞ ᱵᱟᱲᱟ ᱦᱩᱭᱩᱜ ᱠᱟᱱ ᱛᱟᱦᱮᱸᱫ᱾
ᱦᱳᱭ ᱯᱩᱭᱞᱩ ᱢᱟ ᱟᱴᱪᱚᱞᱞᱤᱥᱴᱤ ᱴᱤᱢ ᱨᱮᱱᱟᱜ ᱠᱷᱮᱞ ᱦᱩᱭᱩᱜ ᱠᱟᱱ ᱛᱟᱦᱮᱸᱜ-ᱟ ᱛᱚ ᱟᱴᱪᱚᱞᱞᱤᱥᱴᱤ ᱫᱚᱞ ᱨᱮᱱᱟᱜ᱾
ᱦᱳᱭ ᱾
ᱟᱴᱪᱚᱞᱞᱤᱥ ᱴᱤ ᱴᱤᱢ ᱠᱚ ᱛᱟᱦᱮᱸ ᱞᱮᱱᱟ ᱚᱱᱟ ᱢᱚᱫᱽᱫᱷᱮ ᱨᱮ ᱦᱟᱸᱜ ᱵᱟᱨᱚᱴᱤ ᱜᱨᱩᱯ ᱫᱚ ᱛᱟᱦᱮᱸ ᱞᱮᱱᱟ ᱾ ᱦᱮᱸ ᱢᱤᱫ ᱴᱮᱝ ᱜᱩᱨᱩᱯ ᱨᱮ ᱚᱱᱠᱟ ᱯᱩᱱᱭᱟ ᱠᱟᱛᱮᱫ ᱱᱟᱦᱟᱜ ᱴᱤᱢ ᱠᱚ ᱛᱟᱦᱮᱸ ᱞᱮᱱᱟ ᱾
ᱟᱪᱪᱷᱟ ᱾
ᱚᱸᱰᱮ ᱠᱷᱚᱱᱟᱜ ᱟᱫᱚ ᱪᱮᱫ ᱵᱤᱱ ᱞᱟᱹᱭᱮᱫᱼᱟ?
ᱟᱫᱚᱞᱤᱧ ᱞᱟᱹᱭᱮᱜᱼᱟ ᱟᱹᱵᱤᱱ ᱨᱤᱱ ᱯᱷᱮᱵᱟᱨᱮᱴ ᱴᱤᱢ ᱫᱚ ᱦᱟᱜ ᱚᱠᱚᱭ ᱠᱟᱱᱟ ᱠᱚ?
ᱯᱷᱮᱵᱟᱨᱤᱴ ᱴᱤᱢ ᱫᱚ ᱱᱟᱦᱟᱜ ᱱᱤᱛᱚᱜ ᱫᱚ ᱯᱷᱨᱟᱱᱥ ᱜᱮ ᱦᱟᱸᱜ ᱢᱮᱱᱟᱜ ᱦᱟᱛᱟᱲ ᱠᱚᱣᱟ ᱾ ᱟᱨ ᱚᱱᱛᱮ ᱠᱟᱹᱡ ᱥᱟᱯᱳᱚᱴ ᱨᱮ ᱦᱟᱸᱜ ᱢᱮᱱᱟᱜ ᱠᱚᱣᱟ ᱠᱟᱹᱡ ᱟᱨᱡᱮᱱᱴᱤᱱᱟ ᱾
ᱟᱨᱜᱮᱱᱴᱤᱱᱟ ᱛᱟᱦᱚᱞᱮ ᱵᱤᱱ ᱥᱟᱯᱚᱴᱮᱫ ᱠᱚᱜᱮᱭᱟ ᱦᱟᱸᱜ ᱾
ᱦᱳᱭ ᱠᱟᱹᱡ ᱠᱟᱹᱡᱞᱤᱧ ᱥᱟᱯᱚᱨᱴ ᱵᱟᱲᱟᱭᱮᱫ ᱠᱚᱣᱟ ᱦᱟᱸᱜ ᱥᱟᱲᱮ ᱪᱷᱚᱴᱟ ᱨᱮ ᱦᱟᱸᱜ ᱠᱷᱮᱞ ᱢᱮᱱᱟᱜ ᱛᱟᱠᱚᱣᱟ ᱩᱱᱠᱩᱣᱟᱜ ᱾ ᱪᱮᱫ ᱦᱟᱸᱜ ᱟᱫᱚ ᱧᱮᱞ ᱦᱩᱭᱩᱜᱼᱟ ᱦᱟᱸᱜ ᱪᱮᱫ ᱞᱮᱠᱟ ᱠᱚ ᱠᱷᱮᱞᱮᱫᱼᱟ ᱛᱮᱦᱮᱧ ᱾
ᱛᱟᱦᱚᱞᱮ ᱚᱠᱚᱭᱟᱜ ᱠᱷᱮᱞ ᱦᱟᱸᱜ ᱢᱮᱱᱟᱜᱼᱟ ᱛᱮᱦᱮᱱ ᱫᱚ, ᱚᱠᱚᱭ ᱥᱟᱞᱟᱜ ᱠᱤᱱ ᱛᱩᱯᱩᱫᱼᱟ ᱦᱟᱸᱜ?
ᱛᱮᱦᱮᱱ ᱟᱨᱡᱮᱱᱴᱤᱱᱟ ᱟᱨ ᱥᱩᱭᱡᱟᱨᱞᱮᱱᱰ ᱢᱮᱱᱟᱜᱼᱟ ᱢᱚᱱᱮ ᱦᱚᱭ ᱟᱫᱚ ᱠᱳᱣᱟᱴᱟᱨ ᱯᱷᱟᱭᱱᱟᱞ ᱠᱟᱱᱟ ᱾
ᱟᱪᱪᱷᱟ ᱟᱪᱪᱷᱟ ᱾
ᱠᱳᱣᱟᱴᱟᱨ ᱯᱷᱟᱭᱱᱟᱞ ᱦᱟᱸᱜ ᱤᱭᱟᱹ ᱯᱮᱭᱟ ᱴᱤᱢ ᱫᱚ ᱦᱟᱸᱜ ᱥᱤᱢᱤ ᱠᱚ ᱨᱟᱠᱟᱵ ᱟᱠᱟᱱᱟ ᱾ ᱢᱟᱱᱮ ᱯᱷᱨᱟᱱᱥ ᱟᱨ ᱦᱳᱭ ᱦᱳᱭ ᱾ ᱚᱸᱰᱮ ᱯᱷᱨᱟᱱᱥ ᱟᱨ ᱢᱚᱨᱚᱠᱠᱳᱣᱟᱜ ᱯᱩᱭᱞᱳ ᱦᱩᱭ ᱞᱮᱱᱟ ᱾
ᱟᱪᱪᱷᱟ ᱾
ᱚᱸᱰᱮ ᱦᱟᱸᱜ ᱯᱷᱨᱟᱱᱥ ᱫᱚ ᱫᱟᱲᱮ ᱵᱚᱨᱟ ᱛᱟᱦᱮᱸ ᱠᱟᱱᱟ ᱾
ᱟᱪᱪᱷᱟ ᱾
ᱟᱨ ᱮᱥᱯᱮᱱ ᱟᱨ ᱵᱮᱞᱡᱤᱭᱟᱢᱟᱜ ᱦᱩᱭ ᱞᱮᱱᱟ ᱦᱟᱜ ᱠᱳᱣᱟᱴᱟᱨ ᱯᱷᱟᱭᱱᱟᱞ ᱚᱸᱰᱮ ᱦᱟᱜ ᱫᱟᱲᱮᱭᱟ ᱠᱟᱱᱟᱭ ᱥᱯᱮᱱ ᱾ ᱟᱨ ᱛᱮ-ᱛᱮᱦᱮᱧᱟᱜ ᱦᱚᱸ ᱡᱟᱦᱟᱸᱭ ᱱᱤᱛᱚᱜ ᱦᱩᱭᱮᱱ ᱫᱚ ᱦᱟᱸᱜ ᱱᱚᱨᱳᱚᱭᱮ ᱟᱨ ᱤᱝᱞᱮᱱᱰ ᱾ ᱚᱸᱰᱮ ᱫᱚ ᱢᱟ ᱦᱟᱸᱜ ᱤᱝ-ᱤᱝᱞᱮᱱᱰ ᱦᱟᱜ ᱮ ᱫᱟᱲᱮᱭᱮᱱᱟ ᱾ ᱟᱫᱚ ᱟᱨᱡᱮᱱᱴᱤᱱᱟ ᱟᱨ ᱥᱩᱭᱡᱟᱨᱞᱮᱱᱰ ᱟᱜ ᱦᱩᱭᱩᱜᱼᱟ ᱚᱠᱚᱭ ᱠᱤᱱ ᱫᱟᱲᱮᱭᱟᱜ ᱠᱟᱱᱟ ᱦᱟᱸᱜ ᱟᱫᱚ! ᱟᱫᱚ ᱩᱱᱠᱩ ᱯᱚᱱᱭᱟ ᱴᱤᱢ ᱵᱷᱤᱛᱤᱨ ᱨᱮ ᱦᱟᱸᱜ ᱥᱮᱢᱤ ᱦᱩᱭᱩᱜᱼᱟ ᱾
ᱦᱩᱸ ᱾
ᱥᱤᱢᱟᱹ ᱦᱩᱭ ᱠᱟᱛᱮᱫ ᱦᱟᱜ ᱟᱸ ᱯᱷᱟᱭᱱᱟᱞ ᱦᱟᱸᱜ ᱦᱩᱭᱩᱜᱼᱟ ᱠᱩᱲᱤ ᱛᱟᱹᱨᱤᱠᱷ ᱾
ᱟᱫᱚ ᱱᱤᱛᱚᱜ ᱦᱟᱸᱜ ᱚᱠᱚᱭ ᱠᱤᱱ ᱫᱟᱲᱭᱟᱜ ᱠᱟᱱᱟ ᱚᱱᱟᱜᱮ ᱦᱟᱸᱜ ᱢᱟᱨᱟᱝ ᱠᱟᱛᱷᱟ ᱦᱟᱸᱜ ᱾
ᱦᱳᱭ ᱦᱳᱭ ᱱᱤᱛᱚᱜ ᱦᱟᱜ ᱚᱠᱚᱭ ᱠᱤᱧ ᱫᱟᱲᱮᱭᱟᱜ ᱠᱟᱱᱟ ᱚᱱᱟᱜᱮ ᱦᱟᱸᱜ ᱢᱟᱨᱟᱝ ᱠᱟᱛᱷᱟ ᱾ ᱟᱹᱰᱤ ᱡᱚᱢ ᱠᱟᱜᱼᱟ ᱦᱟᱸᱜ ᱱᱤᱛᱚᱜ ᱫᱚ ᱠᱷᱮᱞ ᱫᱚ ᱾
ᱱᱤᱛᱚᱜ ᱫᱚ ᱡᱚᱢ ᱠᱟᱜ ᱜᱮᱭᱟ ᱾ ᱱᱤᱛᱚᱜ ᱫᱚ ᱥᱮᱛᱟᱜ ᱦᱚᱸ ᱥᱮᱛᱟᱜ ᱮᱱᱟ ᱦᱚᱲ ᱠᱚᱠᱚ ᱦᱟᱸᱜ ᱡᱟᱹᱥᱛᱤ ᱧᱚᱜ ᱠᱚ ᱧᱮᱞᱟ ᱾
ᱦᱳᱭ ᱦᱳᱭ ᱾
ᱟᱞᱤᱧ ᱨᱤᱱ ᱯᱷᱮᱵᱟᱨᱤᱮᱴ ᱴᱤᱢ ᱫᱚ ᱥᱯᱮᱱ ᱜᱮ ᱦᱟᱸᱜ ᱾
ᱥᱯᱮᱱ ᱜᱮᱵᱤᱱ ᱫᱚᱦᱚ ᱟᱠᱟᱫ ᱠᱚᱣᱟ! ᱟᱵᱤᱱ ᱱᱤᱭᱟᱹ ᱢᱟᱞ ᱜᱮᱵᱤᱱ ᱠᱩᱥᱤᱭᱟᱭ ᱠᱟᱱᱟ ᱛᱟᱦᱟᱞᱮ?
ᱞᱟᱢᱤᱱᱤ ᱭᱟᱢᱟᱞ ᱫᱚ ᱦᱩᱭᱩᱜ ᱠᱟᱱᱟ ᱟᱹᱞᱤᱧᱤᱡ ᱫᱚ ᱟᱹᱰᱤ ᱡᱳᱨᱞᱤᱧ ᱠᱩᱥᱤᱭᱟᱭᱟ ᱩᱱᱤ ᱫᱚ ᱾
ᱫᱚ ᱦᱚᱞᱟ ᱫᱚ ᱠᱷᱮᱞ ᱵᱤᱱ ᱧᱮᱞ ᱞᱮᱫ ᱛᱟᱭᱟ ᱥᱮ ᱵᱟᱝᱼᱟ?
ᱧᱮᱞ ᱞᱮᱫ ᱛᱟᱭᱟᱞᱤᱧ ᱾
ᱟᱹᱞᱤᱧ ᱦᱚᱸᱞᱤᱧ ᱧᱮᱞᱮᱫ ᱜᱮ ᱛᱟᱦᱮᱸᱜᱼᱟ ᱾ ᱟᱫᱚ ᱵᱮᱞᱡᱤᱭᱟᱢ ᱜᱮ ᱦᱟᱸᱜ ᱵᱟᱠᱚ ᱜᱚᱞ ᱫᱟᱲᱮᱭᱟᱜᱼᱟ ᱠᱚ ᱥᱮ ᱮᱸ ᱤᱸᱱᱟᱹᱠᱷᱟᱱ ᱠᱷᱮᱞ ᱴᱟᱜ ᱵᱟᱝ ᱡᱚᱢ ᱠᱟᱣ ᱧᱚᱜ ᱞᱮᱱᱟ। ᱠᱚ ᱜᱚᱞ ᱧᱚᱜ ᱞᱮᱠᱷᱟᱱ ᱫᱚ ᱡᱚᱢᱠᱟᱣ ᱜᱚᱫ ᱠᱚᱜᱼᱟ।
ᱦᱳᱭ ᱦᱳ। ᱵᱮᱞᱡᱤᱭᱟᱢ ᱦᱚᱸ ᱵᱟᱠᱚ ᱠᱷᱮᱞ ᱫᱟᱲᱟᱜᱼᱟ। ᱧᱮᱞᱠᱮᱜᱼᱟ ᱞᱤᱧ ᱼᱼ ᱠᱷᱮᱞ ᱜᱮ ᱵᱟᱠᱚ ᱠᱷᱮᱞ ᱫᱟᱲᱚ। ᱪᱮᱫ ᱢᱤᱫᱴᱟᱝ ᱨᱮᱥᱟ ᱨᱮᱥᱤ ᱴᱟᱱᱟ ᱴᱟᱱᱤ ᱵᱷᱟᱵᱽ ᱢᱤᱫᱴᱟᱝ ᱠᱷᱮᱞ ᱦᱩᱭᱩᱜᱼᱟ।
ᱦᱩᱸ।
ᱚᱱᱟ ᱠᱷᱮᱞ ᱴᱟᱜ ᱜᱮ ᱵᱟᱝ ᱦᱩᱭ ᱞᱮᱱᱟ।
ᱦᱳᱭ ᱦᱳᱭ। ᱢᱟᱱᱮ ᱢᱤᱫ ᱥᱟᱭᱤᱰ ᱜᱮ ᱠᱷᱮᱞ ᱦᱩᱭᱩᱜ ᱠᱟᱱ ᱞᱮᱠᱟ ᱢᱚᱱᱮᱜ ᱠᱟᱱᱟ ᱱᱮᱛᱟᱨ ᱫᱚ।
ᱦᱳᱭ ᱦᱳᱭ। ᱚᱱᱟ ᱛᱮ ᱟᱫᱚ, ᱵᱟᱞᱤᱧ ᱼᱼ
ᱦᱩᱸ, ᱵᱟᱝᱟ ᱩᱱᱠᱩ ᱠᱮᱴᱮᱡ ᱠᱮᱴᱮᱡ ᱴᱤᱢ ᱧᱚᱜ ᱠᱚ ᱦᱟᱨᱟᱭᱱᱟ ᱥᱮ? ᱡᱟᱯᱟᱱ ᱼᱼ ᱠᱚ, ᱡᱟᱨᱢᱟᱱᱤ ᱠᱚ, ᱩᱱᱠᱩ ᱠᱚ ᱫᱟᱲᱮ ᱧᱚᱜ ᱞᱮᱱᱠᱷᱟᱱ ᱫᱚ ᱠᱟᱹᱡᱽ ᱪᱷᱮᱞ ᱫᱚ ᱡᱚᱢᱠᱟᱣ ᱧᱚᱜ ᱠᱚᱜᱼᱟ।
ᱦᱩᱸ, ᱡᱟᱨᱢᱟᱱᱤ ᱟᱨ ᱡᱟᱯᱟᱱ ᱫᱚ ᱠᱤᱱᱛᱩ ᱵᱷᱟᱹᱜᱤ ᱴᱤᱢ ᱜᱮᱠᱤᱱ ᱛᱟᱦᱮᱸ ᱠᱟᱱᱟ।
ᱦᱳᱭ ᱩᱱᱠᱩᱱ ᱢᱟᱠᱤᱱ ᱦᱟᱨᱟᱣ ᱵᱚᱨᱚᱛ ᱱᱟ ᱥᱮ ᱞᱟᱦᱟ ᱨᱮ ᱜᱮ?
ᱤᱧᱤᱧ ᱢᱚᱱᱮᱭᱟ, ᱢᱚᱨᱚᱠᱷᱚ ᱱᱳᱨᱳᱭᱮ ᱼᱼ ᱱᱩᱠᱩ ᱠᱚᱨᱮ ᱠᱷᱚᱱᱟᱜ ᱫᱚ ᱡᱟᱯᱟᱱ ᱟᱨ ᱡᱟᱨᱢᱟᱱᱤ ᱫᱚ ᱦᱟᱸᱜ ᱠᱤᱱ ᱵᱷᱟᱹᱜᱤ ᱧᱚᱜ ᱜᱮ ᱛᱟᱦᱮᱸᱫ।
ᱦᱳᱭ ᱦᱳᱭ। ᱩᱱᱠᱤᱱ ᱫᱚ ᱟᱹᱰᱤ ᱠᱤᱱ ᱵᱷᱟᱹᱜᱤ ᱜᱮ ᱛᱟᱦᱮᱸᱫ। ᱟᱨ ᱠᱮᱴᱮᱡ ᱜᱮ ᱛᱟᱦᱮᱸᱜᱼᱟ ᱴᱤᱢ ᱠᱚᱦᱚᱸ ᱚᱱᱟ ᱠᱚᱫᱚ।
ᱟᱨ ᱯᱞᱮᱭᱟᱨ ᱠᱚᱦᱚᱸ, ᱩᱲᱤ ᱡᱩᱛ ᱡᱩᱛ ᱯᱞᱮᱭᱟᱨ ᱜᱮᱠᱚ ᱛᱟᱦᱮᱸ ᱠᱟᱱᱟ ᱚᱱᱟ ᱴᱤᱢ ᱨᱮᱫᱚ।
ᱦᱳᱭ ᱦᱳᱭ। ᱟᱫᱚ ᱱᱤᱛᱚᱜ ᱵᱤᱱ ᱫᱤᱛᱟᱹᱱᱤ ᱵᱟᱲᱟᱭᱱᱟ ᱥᱮ ᱟᱹᱣᱨᱤ ᱵᱤᱱ ᱫᱤᱛᱟᱹᱱᱤ ᱵᱟᱲᱟᱜᱼᱟ?
ᱟᱹᱣᱨᱤ ᱞᱤᱧ ᱫᱟᱹᱛᱟᱹᱱᱤᱜᱼᱟ। ᱱᱚᱜᱼᱚᱭ ᱜᱟᱹᱰᱤᱭᱟᱹ ᱥᱮᱱᱞᱤᱧ ᱪᱟᱞᱟᱜᱼᱟ ᱦᱟᱸᱜ ᱞᱤᱧ ᱢᱚᱱᱮᱜ।
ᱜᱟᱹᱰᱤᱭᱟᱹ ᱥᱮᱱ ᱵᱤᱱ ᱪᱟᱞᱟᱣ ᱦᱤᱡᱩᱜ ᱛᱮ ᱫᱚ ᱰᱤᱱ ᱫᱤᱛᱟᱹᱱᱤ ᱩᱛᱟᱹᱨᱚᱜᱼᱟ?
ᱫᱟᱹᱛᱟᱹᱱᱤ ᱛᱚᱨᱟᱜ ᱟᱹᱞᱤᱧ ᱚᱱᱛᱮ ᱠᱷᱚᱱᱟᱜ ᱜᱮ।
ᱟᱫᱚ ᱡᱚᱢ ᱵᱟᱲᱟ ᱠᱟᱛᱮᱜ ᱱᱟᱦᱟᱜ ᱟᱨᱚ ᱠᱷᱮᱞ ᱠᱚ ᱵᱤᱱ ᱧᱮᱞ ᱧᱚᱠᱫᱟ।
ᱡᱚᱢ ᱵᱟᱲᱟ ᱠᱟᱛᱮ ᱦᱚᱸ ᱠᱷᱮᱞ ᱞᱤᱧ ᱧᱮᱞᱟ ᱦᱟᱸᱜ। ᱛᱤᱱ ᱨᱮᱦᱟᱸᱜ ᱟᱨᱟᱢᱵᱷᱚᱜ ᱠᱟᱱᱟ ᱵᱤᱱ ᱞᱟᱹᱭ ᱠᱮᱜᱼᱟ?
ᱥᱟᱲᱮ ᱪᱷᱚᱴᱟ ᱨᱮ ᱟᱨᱟᱢᱵᱷᱚᱜ ᱠᱟᱱᱟ ᱦᱟᱸᱜ।
ᱥᱟᱲᱮ ᱪᱷᱚᱴᱟ ᱵᱟ?
ᱱᱤᱛᱚᱜ ᱢᱟ ᱯᱟᱸᱪᱴᱟ ᱪᱚᱞᱞᱤᱥ ᱞᱮᱠᱟ ᱵᱟᱡᱟᱭᱱᱟ ᱦᱟᱸᱜ।
ᱯᱟᱸᱪᱴᱟ ᱪᱚᱞᱞᱤᱥ ᱵᱟᱡᱟᱣ ᱜᱚᱫ ᱱᱟᱦᱟᱜ।
ᱦᱳᱭ। ᱟᱞᱮ ᱱᱚᱛᱮ ᱫᱚ ᱠᱷᱩᱵ ᱼᱼ ᱠᱚ ᱧᱮᱞᱮᱜᱼᱟ। ᱱᱚᱣᱟ ᱯᱷᱩᱴᱵᱚᱞ ᱠᱷᱮᱞ ᱫᱚ, ᱠᱷᱩᱵ ᱠᱚ ᱠᱩᱥᱤᱭᱟᱜᱼᱟ।
ᱟᱞᱮ ᱱᱚᱰᱮᱛ, ᱟᱞᱮ ᱱᱚᱰᱮ ᱫᱚ ᱦᱚᱲ ᱠᱚᱦᱚᱸ ᱠᱚ ᱼᱼ ᱠᱚᱢ ᱧᱚᱜ ᱜᱮᱭᱟ। ᱠᱟᱹᱢᱤ ᱞᱟᱸᱜᱟ ᱦᱚᱲᱢᱚ ᱨᱮ ᱟᱨ ᱚᱠᱚᱭ । ᱧᱤᱫᱟᱹ ᱵᱮᱸᱜᱮᱫ ᱠᱟᱛᱮᱢ ᱧᱮᱞᱟ। ᱟᱨ ᱩᱰᱤ ᱪᱟᱞᱟ ᱧᱤᱫᱟᱹ ᱨᱮ ᱦᱩᱭᱩᱜ ᱠᱟᱱᱟ ᱥᱮ?
ᱦᱳᱭ ᱦᱳᱭ, ᱱᱚᱣᱟ ᱟᱹᱰᱤ ᱛᱟᱞᱟ ᱧᱤᱫᱟᱹ ᱨᱮ ᱦᱩᱭᱩᱜ ᱠᱟᱱ ᱦᱚᱜᱼᱚᱭ ᱡᱮᱢᱚᱱ ᱥᱟᱲᱮ ᱪᱷᱚᱴᱟ ᱵᱟᱝᱠᱷᱟᱱ ᱥᱟᱲᱮ ᱱᱚᱴᱟ ᱚᱱᱟ ᱠᱚᱫᱚ ᱴᱷᱤᱠ ᱜᱮᱭᱟ। ᱠᱚᱫᱚ ᱧᱮᱞ ᱜᱟᱱᱚᱜᱼᱟ। ᱟᱨ ᱚᱱᱟ ᱥᱟᱲᱮ ᱵᱟᱨᱚᱴᱚᱴᱟ ᱥᱟᱲᱮ ᱮᱠᱴᱟ ᱚᱱᱟ ᱫᱚ ᱠᱮᱢᱱᱤᱠ ᱴᱟ ᱠᱷᱮᱞ ᱵᱟᱝ ᱧᱮᱞ ᱜᱟᱱᱚᱜ ᱟᱥᱮ ᱾
ᱦᱩᱸ ᱚᱱᱟ ᱡᱩᱛ ᱡᱩᱛ ᱧᱚᱜ ᱴᱤᱢ ᱠᱷᱟᱱ ᱫᱚ ᱧᱮᱞ ᱥᱟᱱᱟ ᱜᱚᱫ ᱢᱮᱭᱟ ᱵᱟᱠᱷᱟᱱ ᱫᱚ ᱚᱢᱱᱤ ᱚᱱᱟ ᱤᱭᱟᱹ ᱴᱤᱢ ᱠᱚ ᱠᱷᱟᱱ ᱫᱚ ᱫᱩᱨᱵᱚᱞ ᱴᱤᱢ ᱠᱚᱠᱷᱟᱱ ᱫᱚ ᱤᱧ ᱫᱚ ᱵᱟᱹᱧ ᱧᱮᱞ ᱵᱟᱲᱟᱭ ᱞᱟᱜᱤᱼᱼ
ᱦᱳᱭ ᱦᱳᱭ᱾ ᱟᱨ ᱚᱠᱚᱭ ᱟᱵᱮᱱ ᱨᱮᱱ ᱯᱷᱮᱵᱟᱨᱤᱴ ᱴᱤᱢ ᱫᱚ ᱢᱮᱱᱟᱜ ᱠᱚᱣᱟ ᱱᱤᱛᱚᱜ ᱵᱚᱨᱛᱚᱢᱟᱱ ᱮᱥᱯᱮᱱ ᱪᱷᱟᱲᱟᱼᱼ
ᱮᱥ ᱮᱥᱯᱮᱱ ᱪᱷᱟᱲᱟ ᱫᱚ ᱱᱤᱛᱚᱜ ᱫᱚ ᱟᱨ ᱚᱠᱚᱭ ᱞᱤᱧ ᱞᱟᱹᱭ ᱟᱵᱤᱱᱟ? ᱮᱥᱯᱮᱱ ᱪᱷᱟᱲᱟ ᱫᱚᱜ ᱟᱹᱞᱤᱧ ᱫᱚ ᱚᱱᱠᱟ ᱞᱟᱹᱭ ᱞᱮᱠᱷᱟᱱ ᱫᱚᱼᱼ ᱯᱷᱨᱟᱱᱥ ᱜᱮ ᱦᱟᱸᱜ ᱞᱤᱧ ᱢᱚᱱᱮᱭᱮᱫ-ᱟ᱾ ᱯᱷᱟᱨᱟᱱᱥ ᱜᱮ ᱦᱟᱸᱜ ᱟᱫᱚ ᱵᱷᱟᱹᱜᱤ ᱞᱮᱠᱟ ᱫᱚ ᱦᱟᱸᱜ ᱞᱤᱧ ᱢᱚᱱᱮᱭᱮᱫ ᱠᱚᱣᱟ᱾
ᱦᱩᱸ ᱦᱩᱸ᱾
ᱡᱩᱛ ᱨᱮᱱᱟᱜ ᱫᱚ ᱦᱟᱜᱼᱼ
ᱛᱟᱦᱚᱞᱮ ᱯᱷᱨᱟᱱᱥ ᱨᱮᱱ ᱫᱚ ᱚᱠᱚᱭ ᱵᱤᱱ ᱠᱩᱥᱤᱭᱼᱟᱭ ᱜᱮᱛᱮ ᱯᱤᱞᱤᱭᱟᱨ ᱴᱟᱜ?
ᱯᱷᱨᱟᱱᱥ᱾ ᱤᱧᱤᱡ ᱯᱞᱮᱭᱟᱨ ᱫᱚ ᱮᱢ ᱵᱟᱯᱮ ᱢᱟ ᱦᱟᱜ ᱢᱮᱱᱟᱭ ᱜᱮᱭᱟ ᱩᱱᱤ ᱫᱚ ᱡᱷᱚᱛᱚ ᱦᱚᱲ ᱧᱚᱜ ᱜᱮᱠᱚ ᱠᱩᱥᱤᱭᱟᱭᱟ᱾ ᱟᱫᱚ ᱚᱱᱟ ᱥᱟᱶ ᱥᱟᱶᱛᱮ ᱟᱞᱤᱧ ᱯᱷᱨᱟᱱᱥ ᱨᱤᱱᱤᱡᱼᱼ ᱵᱷᱟᱜᱮ ᱯᱞᱮᱭᱟᱨ ᱫᱚ ᱛᱟᱦᱮᱸ ᱠᱟᱱᱟ ᱠᱤᱱᱛᱩ ᱩᱱᱤ ᱱᱤᱭᱟᱹ ᱥᱮᱨᱢᱟ ᱫᱚ ᱠᱷᱮᱹᱞ ᱫᱚᱦᱜ ᱵᱟᱭ ᱧᱟᱢ ᱞᱮᱫᱟᱼᱼ ᱪᱟᱱᱥ ᱫᱚᱼᱼ
ᱚᱠᱚᱭ ᱞᱟᱹᱭᱵᱤᱱ ᱥᱮ?
ᱟᱹᱞᱤᱧ ᱤᱡ ᱯᱷᱮᱵᱟᱨᱮᱴ ᱯᱞᱮᱭᱟᱨ ᱫᱚᱭ ᱛᱟᱦᱮᱸ ᱠᱟᱱᱟ ᱯᱳᱠᱵᱟ᱾
ᱯᱚᱜᱽᱵᱟ ᱦᱚᱸ ᱵᱷᱟᱹᱜᱤ ᱜᱮᱭ ᱠᱷᱮᱞᱮᱫ ᱛᱟᱦᱮᱫ ᱟᱫᱚ ᱩᱱᱤ ᱢᱟ ᱚᱱᱮ ᱪᱮᱫ ᱠᱮᱥ? ᱛᱟᱨ ᱦᱩᱭᱮᱱ ᱛᱮᱠᱚᱼᱼ ᱤᱭᱟᱹ ᱡᱮᱞ ᱠᱚ ᱤᱫᱤ ᱞᱮᱫᱮᱭᱟ ᱥᱮ ᱪᱮᱫ ᱞᱮᱠᱟ ᱚᱱᱠᱟ ᱨᱤᱯᱳᱨᱴ ᱟᱱᱡᱚᱢ ᱞᱮᱱᱟ᱾
ᱚᱱᱟ ᱜᱮᱛᱚ ᱦᱟᱜ ᱪᱮᱫ ᱪᱤᱠᱟᱹᱭ ᱚᱱᱟ ᱠᱷᱚᱵᱚᱨ ᱟᱹᱞᱤᱧ ᱴᱷᱤᱠᱟ ᱵᱟᱞᱤᱧ ᱵᱟᱰᱲᱟᱭᱲ᱾
ᱡᱚᱛᱚ ᱴᱩᱠᱩ ᱠᱷᱚᱵᱚᱨ ᱦᱟᱸᱜ ᱞᱤᱧ ᱵᱟᱲᱟᱭᱟ ᱡᱮ ᱩᱱᱤ ᱫᱚ ᱢᱟᱱᱮᱼᱼ ᱚᱸᱰᱮ ᱠᱷᱚᱱ ᱫᱚ ᱩᱰᱩᱠ ᱫᱚᱭ ᱩᱰᱩᱠ ᱠᱟᱱ ᱡᱮᱞ ᱠᱷᱚᱱ ᱦᱟᱸᱜ ᱩᱰᱩᱠ ᱠᱟᱱᱟᱭ ᱟᱫᱚᱭ ᱠᱷᱮᱞ ᱵᱟᱲᱟᱭᱮᱫ ᱛᱟᱦᱮᱸᱫᱼᱟ᱾ ᱫᱚ ᱩᱱᱟᱹᱝ ᱞᱚᱜᱚᱱ ᱦᱟᱜ ᱛᱚ ᱚᱣᱟᱨᱞᱰ ᱠᱟᱯᱨᱮ ᱨᱮ ᱠᱟᱱ ᱠᱷᱮᱞ ᱠᱟᱱᱟ᱾ ᱚᱱᱟ ᱪᱟᱥ ᱦᱩᱭ ᱥᱮ ᱾ ᱵᱟᱭ ᱠᱷᱮᱞ ᱵᱟᱲᱟ ᱞᱮᱠᱷᱟᱱ ᱦᱟᱸᱜ ᱵᱷᱟᱜᱤ ᱚᱱᱠᱟᱼᱼ ᱟᱨ ᱰᱮᱱ ᱵᱮᱞᱮ ᱫᱚ ᱵᱟᱵᱤᱱ
ᱵᱮᱞᱟ ᱫᱚᱞᱤᱧ ᱠᱩᱥᱤᱼᱼ ᱩᱱᱤ ᱚᱠᱚᱭ ᱦᱮᱸᱫᱮ ᱧᱚᱜ ᱜᱮᱫᱚᱭ᱾ ᱦᱮᱸᱫᱮ ᱧᱚᱜ ᱜᱮᱫᱚ ᱩᱥᱩᱞ ᱧᱚᱜ ᱠᱚᱲᱟ ᱠᱟᱱᱟᱭ ᱦᱟᱜ᱾
ᱦᱳᱭ ᱰᱮᱱ ᱢᱮᱜᱽᱨᱳ ᱜᱮ ᱠᱟᱱᱟᱭ ᱢᱚᱱᱮ ᱦᱚᱭ ᱰᱮᱢ ᱵᱮᱞᱮ ᱦᱚᱸ᱾
ᱱᱮᱜᱽᱨᱳ ᱜᱮ ᱠᱟᱱᱟᱭ ᱱᱜᱽᱨᱳᱜᱮ ᱠᱟᱱᱟᱭ ᱩᱱᱤ ᱠᱩᱥᱤ ᱫᱚᱞᱤᱧ ᱠᱩᱥᱤᱭᱟᱭᱟ᱾ ᱠᱩᱥᱤ ᱫᱚᱞᱤᱧ ᱠᱩᱥᱤᱭᱟᱭ ᱜᱮᱭᱟ ᱩᱱᱤᱭᱟᱜ ᱧᱩᱛᱩᱢ ᱜᱮᱞᱤᱧ ᱦᱤᱲᱤᱧ ᱞᱮᱫ ᱛᱟᱭᱟ ᱟᱫᱚᱼᱼ
ᱦᱩᱸᱼᱼ
ᱩᱭᱦᱟᱹᱨ ᱫᱚᱞᱤᱧ ᱩᱭᱦᱟᱹᱨᱮ ᱠᱟᱱᱟ ᱢᱩᱴᱷᱟᱹᱱ ᱠᱚᱼᱼ ᱵᱟᱹᱧ ᱩᱭᱦᱟᱹᱨᱮᱫ ᱛᱟᱭ ᱟᱫᱚ ᱧᱩᱛᱩᱢ ᱜᱮ ᱦᱟᱜᱞᱤᱧ ᱦᱤᱲᱤᱧ ᱞᱮᱫ ᱛᱟᱭᱛᱮ ᱚᱱᱟᱤᱮ ᱵᱟᱹᱞᱤᱧ ᱞᱟᱹᱭᱮᱫ ᱛᱟᱭᱟᱼᱼ ᱩᱱᱤ ᱫᱚ ᱵᱷᱟᱜᱤ ᱠᱤᱱᱛᱩᱼᱼ ᱵᱷᱟᱜᱤ ᱠᱤᱱᱛᱩ ᱮᱣᱟᱨᱰ ᱠᱚᱭ ᱧᱟᱢ ᱠᱟᱜᱼᱟ᱾
ᱦᱳᱭ ᱦᱳᱭ ᱦᱳᱭ᱾ ᱟᱵᱚ ᱱᱚᱛᱮ ᱢᱟ ᱱᱜᱽᱨᱚ ᱢᱟ ᱠᱷᱩᱵ ᱠᱚ ᱠᱩᱥᱤᱭᱟᱠᱚᱣᱟ ᱥᱮᱼᱼ
ᱱᱮᱜᱽᱨᱚ ᱫᱚ ᱟᱵᱚ ᱱᱚᱛᱮ ᱫᱚ ᱟᱹᱰᱤ ᱡᱳᱨ ᱠᱚ ᱠᱩᱥᱤᱭᱟᱠᱚᱣᱟ ᱱᱚᱣᱟ ᱡᱟᱦᱟᱸ ᱫᱷᱟᱢᱟᱠᱟ ᱠᱷᱮᱞ ᱦᱩᱭᱩᱜᱼᱟ᱾ ᱱᱚᱣᱟ ᱫᱷᱟᱢᱟᱠᱟ ᱠᱷᱮᱞ ᱨᱮ ᱱᱮᱜᱽᱨᱚ ᱧᱮᱞ ᱠᱷᱟᱛᱤᱨ ᱠᱷᱟᱞᱤ ᱦᱚᱲ ᱠᱚ ᱚᱠᱟᱞᱮᱠᱟ ᱜᱚᱫᱚᱜᱼᱟ᱾
ᱦᱩᱸ᱾
ᱡᱚᱢᱧᱩ ᱠᱚ ᱦᱤᱲᱤᱧ ᱜᱚᱫᱚ ᱪᱟᱞᱟᱣ ᱩᱱᱠᱩ ᱧᱮᱞ ᱠᱷᱟᱹᱛᱤᱨᱼᱼ
ᱦᱩᱸ᱾ ᱦᱩᱸ ᱯᱚᱧᱪᱟᱥ ᱴᱟᱠᱟ ᱢᱤᱫᱥᱚ ᱴᱟᱠᱟ ᱦᱚ ᱴᱤᱠᱤᱴ ᱜᱚᱫ ᱟᱠᱚ ᱠᱷᱟᱹᱞᱤ ᱾
ᱠᱟᱠᱚ ᱵᱚᱛᱚᱨᱚᱜᱼᱟ ᱚᱱᱟ ᱦᱚᱸ ᱥᱩᱨ ᱥᱩᱯᱩᱨ ᱨᱮᱫᱚ ᱪᱮᱫ! ᱥᱟᱺᱜᱤᱧ ᱥᱟᱺᱜᱤᱧ ᱧᱮᱧᱮᱞ ᱠᱚ ᱪᱟᱞᱟᱜᱼᱟ ᱱᱮᱭᱜᱽᱨᱚᱢ ᱧᱮᱞ ᱠᱷᱟᱹᱛᱤᱨ᱾
ᱦᱮᱸ ᱾ ᱟᱹᱵᱤᱱ ᱫᱚ ᱚᱱᱟ ᱴᱮᱠᱚᱴ ᱠᱷᱮᱞ ᱫᱚᱵᱤᱱ ᱪᱟᱞᱟᱣ ᱠᱟᱱᱟ ᱥᱮ ᱵᱟᱝᱟ ᱧᱮᱧᱮᱞ?
ᱴᱤᱠᱚᱴ ᱠᱷᱮᱞ ᱵᱟ ᱴᱤᱠᱚᱴ ᱠᱷᱮᱞ ᱧᱮᱞ ᱞᱤᱧ ᱪᱟᱞᱟᱣ ᱞᱮᱱᱟ ᱦᱟᱱᱮ ᱵᱩᱨᱜᱤ ᱰᱟᱸᱜᱟ᱾
ᱚᱻ
ᱟᱹᱰᱤ ᱡᱩᱛᱞᱤᱧ ᱧᱮᱞ ᱠᱮᱜᱼᱟ, ᱟᱫᱚ ᱱᱩᱠᱩ ᱞᱳᱠᱟᱞ ᱴᱤᱢ ᱨᱮ ᱡᱮ ᱟ ᱵᱚ ᱱᱚᱣᱟ ᱫᱷᱟᱨᱮ ᱯᱟᱥᱮ ᱠᱤᱢᱵᱟ ᱫᱷᱟᱢᱟᱠᱟ ᱠᱷᱮᱞ ᱠᱚᱨᱮ ᱡᱟᱦᱟᱸ ᱱᱮᱜᱨᱳ ᱠᱚ ᱦᱟᱸᱜ ᱠᱚ ᱦᱤᱡᱩᱜᱼᱟ,
ᱦᱮᱸ ᱾
ᱟᱫᱚ ᱟᱹᱵᱤᱱᱤᱡ ᱯᱷᱮᱵᱟᱨᱮᱴ ᱱᱮᱜᱨᱚ ᱫᱚ ᱦᱟᱸᱜ ᱚᱠᱚᱭ ᱛᱟᱦᱚᱞᱮ?
ᱱᱮᱜᱨᱳᱭᱟᱜ ᱚᱱᱠᱟ ᱦᱟᱸᱜ ᱴᱷᱤᱠ ᱧᱩᱛᱩᱢ ᱢᱟ ᱵᱟᱹᱞᱤᱧ ᱵᱟᱲᱟᱭ ᱦᱩᱸ ᱛᱚᱵᱩ ᱩᱱᱤ ᱪᱮᱫ ᱛᱟᱱ ᱧᱩᱛᱩᱢ ᱦᱟᱸᱜ ᱠᱚ ᱞᱟᱹᱭ ᱛᱟᱭ
ᱚᱠᱚᱭ ᱯᱮᱱᱤᱥ ᱥᱮ? ᱯᱮᱱᱤᱥ ᱯᱮᱱᱤᱥ ᱾
ᱦᱳᱭ ᱦᱳᱭ ᱯᱮᱱᱤᱥ ᱯᱮᱱᱤᱥ᱾ ᱯᱮᱱᱤᱥ ᱜᱮᱞᱤᱧ ᱠᱩᱥᱤ ᱵᱟᱲᱟ ᱧᱚᱜ ᱟᱭᱟ, ᱟᱨ ᱟᱹᱵᱤᱱ ᱫᱚ ᱦᱟᱸᱜ ᱚᱠᱚᱭ ᱵᱤᱱ ᱠᱩᱥᱤᱭᱟᱭᱟ?
ᱟᱹᱞᱤᱧ ᱫᱚ ᱟᱹᱞᱤᱧ ᱫᱚᱞᱤᱧ ᱠᱩᱥᱤᱭᱟᱭᱟ ᱩᱱᱤ ᱤᱭᱟᱹ ᱜᱮ ᱤᱡᱽᱨᱟᱭᱤᱞ ᱜᱮ᱾
ᱤᱡᱽᱨᱟᱭᱮᱞ ᱦᱚᱸ ᱤᱡᱽᱨᱟᱭᱮᱞ ᱦᱚᱸ ᱚᱸᱰᱤ ᱵᱷᱟᱹᱜᱤ ᱜᱮᱭᱟᱭ᱾ ᱢᱟ ᱛᱟᱦᱚᱞᱮ ᱠᱷᱟᱱ ᱪᱮᱫ ᱠᱚᱵᱤᱱ ᱪᱤᱠᱟᱹ ᱵᱟᱲᱟᱭᱟ?